ᱦᱮᱸ ᱦᱮᱞᱳ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱨ ᱤᱧᱟᱹᱜ ᱨᱚᱲ ᱱᱚᱛᱮ ᱠᱷᱚᱱᱟᱜ ᱵᱷᱟᱹᱜᱤ ᱜᱮ ᱟᱸᱡᱚᱢᱚᱜ ᱠᱟᱱᱟ ᱛᱚ᱾
ᱦᱮᱸ ᱟᱸᱡᱚᱢᱚᱜ ᱠᱟᱱᱟ᱾
ᱟᱪᱪᱷᱟ
ᱟᱨ ᱪᱮᱫ ᱠᱚ ᱯᱮ ᱪᱤᱠᱟᱹ ᱵᱟᱲᱟᱭᱮᱜᱼᱟ
ᱪᱤᱠᱟᱹ ᱫᱚ ᱱᱟᱜ ᱪᱮᱜᱼᱚ ᱵᱟᱝᱞᱮ ᱪᱤᱠᱟᱹᱭᱮᱫᱟ
ᱟᱪᱪᱷᱟ ᱵᱟᱹᱛ ᱠᱟᱹᱢᱤ ᱮᱸ ᱨᱚᱦᱚᱭ ᱠᱚ ᱮᱦᱚᱵ ᱱᱟ ᱥᱮ ᱟᱹᱣᱨᱤ
ᱢᱟᱱᱮ ᱫᱚ ᱤᱭᱟᱹ ᱯᱚᱪᱟᱱ ᱵᱟᱲᱟ ᱦᱩᱭᱠᱟᱱᱟ ᱠᱟᱹᱴᱤᱡ ᱠᱚᱢ ᱠᱚᱢ ᱥᱚᱸᱜᱮ ᱫᱟᱜ ᱠᱚ ᱢᱟᱱᱮ ᱥᱮᱨᱢᱟ ᱡᱟᱹᱲᱤ ᱫᱟᱜ ᱠᱚ ᱦᱩᱭ ᱮᱱᱟ ᱛᱚ᱾ ᱛᱟᱦᱚᱞᱮ ᱵᱤᱥᱤ ᱜᱷᱟᱥ ᱠᱚ ᱦᱩᱭ ᱟᱠᱟᱱᱟ᱾ ᱵᱟᱹᱛ ᱨᱮ, ᱠᱷᱮᱛ ᱨᱮ ᱢᱟᱱᱮ ᱞᱟᱴᱟ ᱪᱟᱵᱟ ᱟᱠᱟᱱᱟ ᱛᱮ ᱚᱱᱟᱜᱮ ᱠᱟᱹᱴᱤᱡ ᱞᱮ ᱯᱚᱪᱟᱱ ᱧᱚᱜ ᱠᱟᱫᱟ ᱥᱤ ᱠᱟᱛᱮ ᱞᱮ ᱞᱚᱥᱚᱫ ᱧᱚᱜᱮᱫᱟ ᱡᱮ ᱚᱱᱟ ᱠᱚ᱾ ᱥᱤᱭᱟ ᱧᱚᱜᱚᱜ ᱢᱟ᱾ ᱛᱟᱯᱚᱨᱮ ᱟᱨ ᱵᱟᱨ ᱯᱮ ᱫᱤᱱ ᱯᱚᱨᱮ ᱦᱟᱸᱜ ᱨᱚᱦᱚᱭ ᱠᱚᱫᱚ ᱦᱟᱸᱜ ᱞᱮ ᱟᱨᱟᱢᱵᱚᱭ ᱞᱟᱹᱜᱤᱫᱚᱜᱼᱟ᱾
ᱦᱚᱞᱟ ᱫᱟᱜ ᱡᱟᱹᱲᱤ ᱠᱚᱫᱚᱣᱟᱜ ᱵᱷᱟᱹᱜᱤ ᱜᱮ ᱦᱩᱭ ᱵᱟᱲᱟ ᱟᱠᱟᱱᱟ᱾
ᱦᱚᱸ ᱦᱚᱸ ᱫᱟᱜ ᱡᱟᱹᱲᱤ ᱠᱚᱫᱚ ᱦᱟᱸᱜ ᱠᱚᱢ ᱵᱤᱥᱤ ᱱᱟᱜ ᱵᱷᱟᱹᱜᱤ ᱧᱚᱜ ᱜᱮ ᱦᱩᱭ ᱵᱟᱲᱟ ᱟᱠᱟᱱᱟ ᱱᱚᱛᱮ ᱫᱚ᱾
ᱟᱪᱪᱷᱟ
ᱛᱟᱦᱚᱞᱮ ᱟᱯᱮ ᱥᱮᱱ ᱫᱚ ᱥᱮᱨᱢᱟ ᱡᱟᱹᱲᱤ ᱠᱚᱫᱚ ᱦᱟᱸᱜ ᱪᱮᱫ ᱞᱮᱠᱟ ᱢᱟᱱᱮ ᱫᱟᱜ ᱵᱟᱲᱟᱭ ᱫᱟᱭ ᱥᱮ ᱵᱟᱝᱟ?
ᱟᱞᱮ ᱥᱮᱱ ᱫᱚ ᱦᱟᱸᱜ ᱫᱟᱜ ᱡᱟᱹᱲᱤ ᱠᱚᱫᱚ ᱵᱟᱹᱱᱩᱜ ᱠᱟ ᱦᱟᱸᱜ ᱫᱚᱢᱮ ᱥᱤᱛᱩᱝ ᱟᱞᱮ ᱥᱮᱱ ᱫᱚ ᱫᱚᱢᱮ ᱤᱭᱟᱹ ᱮᱸ ᱥᱤᱛᱩᱝ ᱜᱮ ᱵᱩᱡᱷᱟᱹᱜ ᱠᱟᱱᱟ᱾ ᱜᱚᱨᱚᱢ ᱫᱚᱢᱮ ᱜᱚᱨᱚᱢ ᱵᱩᱡᱷᱟᱹᱜ ᱠᱟᱱᱟ ᱫᱟᱜ ᱡᱟᱹᱲᱤ ᱠᱚᱫᱚ ᱠᱷᱩᱵ ᱩᱱᱟᱹᱜ ᱴᱟ ᱫᱚ ᱵᱟᱭ ᱫᱟᱜ ᱡᱟᱲᱤᱭᱟᱜᱼᱟ᱾ᱟᱞᱮ ᱥᱮᱱ ᱫᱚ
ᱚᱸ ᱟᱪᱪᱷᱟ ᱟᱪᱪᱷᱟ ᱟᱪᱪᱷᱟ
ᱥᱮᱨᱢᱟ ᱫᱟᱜ ᱡᱟᱹᱲᱤ ᱛᱚ ᱵᱟᱝ ᱦᱩᱭᱩᱜ ᱠᱟᱱᱟ᱾ ᱛᱟᱦᱚᱞᱮ ᱨᱚᱦᱚᱭ ᱠᱚ ᱦᱟᱱᱟᱜ ᱟᱹᱣᱨᱤᱭᱟᱜᱼᱟ
ᱦᱮᱸ ᱟᱞᱮᱥᱮᱱ ᱫᱚ ᱚᱜᱼᱚᱱᱠᱟ ᱛᱚᱞᱟ ᱠᱚᱦᱚᱸ ᱴᱷᱤᱠ ᱴᱷᱟᱠ ᱵᱟᱞᱮ ᱜᱤᱲᱤ ᱫᱟᱲᱮ ᱠᱟᱣᱜᱼᱟ ᱱᱚᱛᱮ ᱫᱚ ᱦᱟᱸᱜ ᱫᱚᱢᱮ ᱥᱤᱛᱩᱝ ᱠᱷᱟᱹᱛᱤᱨ ᱚᱱᱟ ᱠᱷᱟᱹᱛᱤᱨ ᱟᱫᱚ ᱞᱮᱜᱼᱟᱭ ᱡᱩᱫᱤ ᱫᱟᱜ ᱡᱟᱹᱲᱤ ᱵᱟᱭ ᱫᱟᱜ ᱡᱟᱹᱲᱤ ᱛᱟᱦᱚᱞᱮ ᱠᱷᱟᱱ ᱛᱚᱞᱟ ᱠᱚᱫᱚ ᱦᱟᱸᱜ ᱚᱠᱟ ᱞᱮᱠᱟᱨᱮᱢ ᱜᱤᱲᱤᱭᱟᱜ
ᱚ ᱟᱪᱪᱷᱟ ᱟᱪᱷᱟ᱾ᱦᱮᱸ ᱛᱚ ᱱᱟᱦᱟᱜ ᱱᱚᱜᱼᱚᱭ ᱫᱚᱢᱮ ᱫᱷᱩᱲᱤ ᱨᱮ ᱦᱩᱲᱩ ᱨᱮᱦᱚᱸ ᱱᱟᱦᱟᱜ ᱨᱚᱦᱚᱲ ᱨᱮᱦᱚᱸ ᱛᱚᱞᱟ ᱠᱚ ᱜᱤᱰᱤ ᱞᱮᱠᱟᱱᱟᱜ ᱵᱟᱝ ᱳᱰᱳᱝᱚᱜ ᱜᱮᱭᱟ᱾ᱛᱟᱱᱦᱮ ᱱᱟᱜ ᱪᱤᱠᱟᱹᱛᱮᱢ ᱜᱤᱰᱤ ᱜᱚᱫᱟ ᱟᱨ ᱟᱵᱚ ᱫᱚ ᱱᱟᱜ ᱱᱚᱜᱼᱚᱭ ᱫᱟᱜ ᱥᱮᱨᱢᱟ ᱡᱟᱹᱲᱤ ᱧᱮᱞ ᱛᱮᱜᱮ ᱱᱟᱜ ᱛᱚᱲᱟ ᱠᱚᱫᱚ ᱵᱚ ᱜᱤᱰᱤ ᱜᱮᱭᱟ ᱛᱟᱦᱚᱞᱮ ᱥᱮᱨᱢᱟ ᱫᱟᱜ ᱡᱟᱹᱲᱤ ᱜᱮ ᱡᱩᱫᱤ ᱵᱟᱝ ᱦᱩᱭᱩᱜᱼᱟ᱾ᱛᱟᱦᱚᱞᱮ ᱛᱚᱞᱟ ᱜᱟᱹᱰᱤ ᱠᱚᱫᱚ ᱵᱟᱝ ᱦᱩᱭᱩᱜᱼᱟ᱾ ᱛᱟᱦᱚᱞᱮ ᱟᱯᱮᱥᱮᱱ ᱫᱚ ᱛᱟᱦᱚᱞᱮ ᱟᱠᱟᱞᱟᱭ ᱥᱮ ᱪᱮᱫ? ᱪᱟᱥᱵᱟᱥ ᱫᱚ ᱱᱮ ᱠᱷᱚᱱ ᱦᱚᱸ ᱟᱹᱣᱨᱤᱭᱟᱜ ᱛᱟᱯᱮᱭᱟ
ᱦᱮᱸ ᱦᱮᱸ ᱦᱮᱸ ᱟᱞᱮ ᱦᱚᱸᱞᱮ ᱚᱱᱠᱟ ᱜᱮ ᱵᱩᱡᱷᱟᱹᱜ ᱠᱟᱱᱟ ᱡᱮ ᱞᱮᱠᱟ ᱦᱟᱸᱜ ᱟᱫᱚ ᱦᱟᱸᱜ ᱢᱟᱲᱟᱝ ᱛᱮ ᱡᱟ ᱜᱮᱞᱮ ᱪᱟᱥ ᱵᱟᱲᱟ ᱞᱮᱜᱟ ᱦᱟᱸᱜ ᱚᱱᱟ ᱠᱚᱛᱮ ᱜᱮᱞᱮ ᱡᱚᱢ ᱠᱩᱲᱟᱹᱜ ᱠᱟᱱᱟᱞᱮ ᱦᱟᱸᱜ ᱟᱫᱚ ᱱᱤᱛᱚᱜ ᱡᱩᱫᱤ ᱵᱟᱭ ᱫᱟᱜ ᱵᱟᱭ ᱫᱟᱜ ᱡᱟᱹᱲ ᱟᱞᱮᱭᱟ᱾ ᱱᱚᱛᱮ ᱨᱮ ᱛᱟᱦᱚᱞᱮ ᱠᱷᱟᱱ ᱟᱞᱮ ᱥᱮᱱᱟᱜ ᱨᱚᱦᱚᱭ ᱠᱚᱦᱚᱸ ᱵᱟᱝ ᱜᱟᱱᱚᱜ ᱛᱟᱞᱮᱭᱟ᱾ᱟᱫᱚ ᱦᱟᱸᱜ ᱚᱱᱠᱟᱜᱮ ᱦᱟᱹᱱᱤ ᱱᱟᱭ ᱴᱷᱮᱱ ᱦᱟᱸᱜ ᱠᱟᱹᱢᱤ ᱟᱨᱡᱟᱣ ᱠᱟᱛᱮ ᱡᱟᱜᱮ ᱠᱟᱹᱣᱰᱤ ᱠᱟᱹᱣᱰᱤ ᱠᱚ ᱧᱟᱢ ᱠᱟᱛᱮ ᱦᱟᱸᱜ ᱟᱫᱚ ᱠᱤᱨᱤᱧ ᱠᱤᱨᱤᱧ ᱠᱟᱛᱮ ᱨᱮᱦᱚᱸ ᱡᱚᱢ ᱦᱩᱭᱩᱜᱼᱟ ᱟᱨ ᱵᱟᱝᱠᱷᱟᱱ ᱫᱚ ᱪᱮᱫ ᱠᱟᱨᱮᱢ ᱟᱥᱩ
ᱦᱮᱸ ᱦᱮᱸ ᱮᱠᱫᱚᱢ ᱮᱠᱫᱚᱢ ᱮᱠᱫᱚᱢ ᱟᱫᱚ᱾ ᱟᱯᱮ ᱥᱮᱱ ᱫᱚ ᱱᱟᱜ ᱢᱟᱱᱮ ᱤᱭᱟᱹ ᱢᱤᱱᱤ ᱠᱚ ᱥᱮᱞᱚ ᱠᱚᱫᱚ ᱚᱱᱠᱟ ᱵᱟᱹᱱᱩᱜ ᱟᱠᱟᱫᱟ?
ᱟᱞᱮ ᱥᱮᱱ ᱫᱚ ᱚᱱᱟ ᱠᱚᱫᱚ ᱵᱟᱹᱱᱩᱜᱼᱟ ᱟᱞᱮ ᱥᱮᱱ ᱫᱚ ᱠᱟᱭᱛᱮ ᱫᱷᱤᱨᱤ ᱜᱮᱭᱟ ᱛᱚ ᱵᱩᱨᱩ ᱵᱩᱨᱩ ᱫᱷᱟᱨᱮ ᱧᱚᱜ ᱜᱮᱭᱟᱞᱮ ᱛᱚ ᱟᱫᱚ ᱦᱟᱜ ᱚᱱᱠᱟ ᱫᱚ ᱥᱚᱵ ᱥᱚᱢᱚᱭ ᱡᱩᱫᱤ ᱥᱤᱞᱩ ᱠᱚᱢ ᱛᱟᱲᱟᱣᱟ ᱛᱟᱦᱚᱞᱮ ᱠᱷᱟᱱ ᱦᱟᱜ ᱠᱟᱹᱡ ᱪᱟᱞᱟᱝ ᱮᱢ ᱛᱟᱲᱟᱣᱟ ᱤᱱᱟᱹ ᱯᱚᱨᱮ ᱜᱮ ᱫᱷᱤᱨᱤ ᱧᱟᱢ ᱞᱮᱠᱷᱟᱱ ᱟᱫᱚ ᱦᱟᱸᱜ ᱛᱟᱲᱟᱣ ᱵᱟᱝ ᱜᱟᱱᱚᱜ ᱦᱚᱭ᱾ ᱚᱱᱟ ᱠᱷᱟᱹᱛᱤᱨ ᱜᱮ ᱟᱫᱚ ᱚᱱᱟ ᱠᱷᱟᱹᱛᱤᱨ ᱛᱟᱲᱟᱣ ᱫᱚ ᱚᱠᱚᱭ ᱦᱚᱸ ᱵᱟᱞᱮ ᱛᱟᱲᱟᱣ ᱮᱫᱟ ᱡᱟ ᱜᱮ ᱫᱟᱜ ᱠᱚᱞᱮ ᱟᱹᱜᱩ ᱡᱚᱝ ᱠᱷᱟᱱ ᱫᱚ ᱟᱹᱰᱤ ᱥᱟᱺᱜᱤᱧ ᱠᱷᱚᱱ ᱟᱹᱰᱤ ᱥᱟᱺᱟᱹᱜᱤᱧ ᱥᱟᱟᱺᱜᱤᱧ ᱠᱷᱚᱱᱟᱜ ᱜᱮ ᱫᱟᱜ ᱠᱚᱞᱮ ᱫᱩᱞ ᱟᱹᱜᱩᱭᱟ᱾ ᱜᱚᱜ ᱟᱹᱜᱩᱭᱟᱞᱮ᱾
ᱟᱪᱪᱷᱟ ᱟᱪᱪᱷᱟ ᱾ ᱦᱮᱸ ᱦᱮᱸ ᱢᱟᱱᱮ ᱫᱟᱜ ᱠᱚᱫᱚ ᱛᱟᱦᱚᱞᱮ ᱫᱚᱢᱮ ᱟᱱᱟᱴ ᱜᱮ ᱮᱭᱟ ᱛᱯᱮᱭᱟ ᱟᱯᱮ ᱥᱮᱱ ᱢᱟᱱᱮ ᱱᱚᱝᱠᱟ ᱟᱸᱡᱚᱢ ᱵᱟᱲᱟ ᱦᱩᱭ ᱟᱠᱟᱱ ᱜᱮᱭᱟ ᱦᱮᱸ ᱵᱩᱨᱩ ᱫᱤᱥᱚᱢ ᱦᱚᱲ ᱫᱚ ᱠᱟᱹᱴᱤᱡ ᱟᱱᱟᱴ ᱫᱚ ᱟᱱᱟᱴ ᱧᱚᱜᱚᱜ ᱜᱮᱭᱟ ᱱᱚᱣᱟ ᱪᱟᱥ ᱵᱟᱥ ᱱᱤᱭᱮ ᱫᱟᱜ ᱠᱚ ᱱᱤᱭᱮ ᱢᱟᱱᱮ ᱚᱱᱛᱮ ᱫᱚ ᱫᱚᱢᱮ ᱫᱷᱤᱨᱤ ᱜᱮ ᱟᱴᱟᱞ ᱫᱷᱤᱨᱤ ᱚᱱᱟ ᱟᱴᱮᱫ ᱠᱚᱜ-ᱟ ᱫᱷᱤᱨᱤ ᱜᱮ ᱢᱟᱱᱮ ᱡᱟᱦᱟᱱᱟᱜ ᱮ ᱞᱟᱭᱟᱢ ᱫᱟᱜ ᱠᱚ ᱱᱤᱭᱮ ᱡᱮ ᱵᱩᱨᱝ ᱴᱩᱨᱤᱝ ᱥᱮ ᱥᱤᱞᱚ ᱞᱟᱹᱜᱤᱫ ᱛᱟᱦᱞᱮ ᱵᱟᱝ ᱦᱩᱭᱩᱜ ᱜᱮᱭᱟ ᱟᱨ ᱵᱟᱹᱫ ᱠᱚᱦᱚᱸ ᱢᱟᱱᱮ ᱩᱱᱟᱹᱜ ᱫᱚ ᱜᱟᱹᱦᱤᱨ ᱜᱟᱹᱦᱤᱨ ᱵᱟᱹᱫ ᱥᱮ ᱱᱚᱝᱠᱟ ᱫᱚ ᱦᱟᱸᱜ ᱵᱟᱝ ᱛᱟᱦᱮᱱᱟ ᱾ᱚᱸᱰᱮ ᱫᱚ ᱩᱥᱩᱞ ᱰᱷᱤᱯ ᱟᱹ ᱚᱱᱠᱟ ᱛᱟᱦᱮᱱ ᱜᱮᱭᱟ ᱵᱩᱨᱩ ᱫᱤᱥᱚᱢ ᱦᱚᱲᱟᱜ᱾ ᱛᱟᱦᱚᱞᱮ ᱟᱯᱮ ᱫᱟ ᱦᱸᱟᱜ ᱟᱱᱟᱴ ᱫᱚ ᱛᱟᱦᱚᱞᱮ ᱟᱹᱰᱤ ᱡᱳᱨ ᱜᱮ ᱠᱟᱹᱴᱤᱡ ᱯᱮ ᱟᱱᱟᱴ ᱧᱚᱜᱚᱜ ᱠᱟᱱᱟ᱾ ᱚᱱᱠᱟ ᱪᱟᱥ ᱵᱟᱥ ᱱᱤᱭᱮ ᱫᱟᱜ ᱱᱤᱭᱟᱹ ᱠᱚᱫᱚ ᱦᱟᱜ ᱛᱟᱦᱞᱮ
ᱦᱮᱸ ᱦᱮᱸ ᱦᱮᱸ ᱟᱞᱮ ᱥᱮᱱ ᱫᱚ ᱚᱱᱠᱟ ᱜᱮ ᱟᱱᱟᱴ ᱟᱨ ᱚᱱᱠᱟ ᱡᱩᱫᱤ ᱫᱟᱜ ᱡᱟᱹᱲᱤ ᱠᱮᱫ ᱠᱷᱟᱱ ᱫᱚᱞᱮ ᱨᱚᱦᱚᱭ ᱜᱚᱫ ᱠᱮᱜᱼᱟ ᱵᱟᱝᱠᱷᱟᱱ ᱫᱚ ᱵᱟᱝ ᱜᱮ ᱚᱱᱠᱟ ᱫᱚ ᱱᱤᱛᱚᱝ ᱢᱟ ᱟᱨᱚ ᱫᱚᱢᱮ ᱥᱤᱛᱩᱝᱮᱫᱼᱟ ᱟᱨᱦᱚ ᱚᱱᱠᱟᱜᱮ ᱫᱚᱢᱮ ᱞᱚᱞᱚ ᱵᱩᱡᱷᱟᱹᱜ ᱠᱟᱱᱟ᱾ ᱚᱱᱠᱟ ᱟᱱᱟᱴ ᱨᱮᱜᱮ ᱢᱮᱱᱟᱜ ᱟᱠᱟᱫ ᱞᱮᱭᱟ ᱟᱫᱚ ᱡᱟᱦᱟᱸ ᱠᱚᱨᱮ ᱜᱮ ᱚᱱᱠᱟ ᱟᱨ ᱢᱤᱫ ᱢᱚᱠᱟ ᱞᱟᱡ ᱞᱟᱹᱜᱤᱫ ᱫᱚ ᱠᱟᱹᱢᱤ ᱟᱨᱡᱟᱣ ᱞᱟᱹᱜᱤᱫ ᱫᱚ ᱦᱟᱸᱜ ᱦᱟᱸᱰᱮ ᱱᱟᱰᱮ ᱞᱮ ᱪᱟᱞᱟᱜ ᱠᱟᱱᱟ ᱟᱫᱚ ᱡᱟᱦᱟᱸ ᱨᱮᱜᱮ ᱠᱚ ᱞᱟᱹᱭ ᱟᱞᱮ ᱠᱟᱱᱟ ᱚᱸᱰᱮ ᱜᱮ ᱪᱟᱞᱟᱣ ᱠᱟᱛᱮ ᱞᱮ ᱠᱟᱹᱢᱤ ᱠᱟᱛᱮ ᱡᱟᱦᱟᱸ ᱜᱮ ᱠᱟᱣᱰᱤ ᱦᱩᱭᱩᱜ ᱠᱟᱱᱟ ᱚᱱᱟ ᱠᱚᱛᱮ ᱜᱮ ᱟᱨ ᱠᱤᱨᱤᱧ ᱟᱹᱜᱩ ᱠᱟᱛᱮᱫ ᱚᱱᱟ ᱠᱚᱨᱮ ᱜᱮᱞᱮ ᱡᱚᱢ ᱠᱩᱲᱟᱹᱜ ᱠᱟᱱᱟ ᱞᱮ᱾ ᱟᱫᱚ ᱚᱱᱟᱱᱜᱮ ᱪᱮᱫ ᱞᱮᱠᱟ ᱮᱫ ᱞᱮᱭᱟᱭ ᱫᱟᱜ ᱡᱟᱹᱲᱤ ᱢᱟ ᱴᱷᱤᱠ ᱴᱷᱟᱠ ᱫᱟᱜ ᱡᱟᱹᱲᱤ ᱵᱟᱹᱱᱩᱜ ᱟ᱾
ᱟᱪᱪᱷᱟ ᱟᱪᱪᱷᱟ᱾ ᱦᱮᱸᱛᱚ ᱢᱟᱱᱮ ᱟᱵᱚ ᱫᱚ ᱦᱟᱜ ᱥᱚᱝᱥᱟᱨ ᱪᱟᱞᱟᱣ ᱠᱚᱨᱛᱮ ᱜᱮᱞᱮ ᱥᱮ ᱱᱚᱣᱟ ᱡᱚᱢ ᱧᱩ ᱱᱤᱭᱟᱹ ᱞᱟᱡ ᱠᱚ ᱪᱟᱞᱟᱣ ᱠᱚᱨᱛᱮ ᱜᱮᱞᱮ ᱱᱟᱦᱟᱜ ᱮᱴᱟᱜ ᱨᱮᱦᱚᱸ ᱠᱟᱹᱢᱤ ᱫᱚ ᱫᱚᱨᱠᱟᱨᱚᱜᱼᱟ ᱡᱮ ᱧᱮᱞ ᱮᱫᱟᱢ ᱛᱚ ᱪᱟᱥ ᱨᱮ ᱠᱟᱹᱢᱤ ᱵᱟᱝ ᱜᱟᱱᱚᱜ ᱠᱟᱱᱟ ᱥᱮ ᱫᱟᱜ ᱴᱷᱤᱠ ᱴᱷᱟᱠ ᱵᱟᱝ ᱦᱩᱭᱩᱜ ᱠᱟᱱᱟ ᱨᱚᱦᱚᱭ ᱠᱟᱹᱢᱤ ᱵᱟᱝ ᱜᱟᱱᱚᱜ ᱠᱟᱱᱟ ᱛᱟᱦᱚᱞᱮ ᱛᱚ ᱡᱚᱢ ᱫᱚ ᱦᱩᱭᱩᱜ ᱜᱮᱭᱟ᱾ ᱟᱵᱚᱣᱟᱜ ᱞᱟᱡ ᱫᱚ ᱦᱟᱸᱜ ᱵᱟᱭ ᱵᱩᱡᱷᱟᱹᱣᱟ ᱡᱮ ᱪᱮᱫ ᱠᱷᱟᱹᱛᱤᱨ ᱮ ᱵᱟᱭ ᱡᱚᱢ ᱮᱫᱟ ᱥᱮ ᱪᱮᱫ ᱮᱴᱠᱮ ᱴᱚᱬᱮ ᱫᱚ ᱩᱱᱤ ᱫᱚ ᱵᱟᱭ ᱧᱮᱞᱟ ᱛᱟᱦᱚᱞᱮ ᱛᱚ ᱟᱫᱟᱨᱥ ᱠᱟᱹᱢᱤ ᱦᱚᱸ ᱧᱮᱞ ᱦᱩᱭᱩᱜᱼᱟ ᱡᱮ ᱥᱚᱝᱥᱟᱨ ᱪᱟᱞᱟᱜ ᱞᱟᱹᱜᱤᱫ ᱵᱟᱷᱨᱮ ᱠᱟᱹᱢᱤ ᱠᱟᱛᱮᱫ ᱠᱟᱹᱣᱰᱤ ᱠᱚ ᱨᱚᱡᱽᱜᱟᱨ ᱦᱩᱭᱩᱜᱼᱟ᱾ ᱛᱟᱦᱚᱞᱮ ᱚᱱᱟᱛᱮ ᱡᱚᱢᱟᱜ ᱧᱩᱣᱟᱜ ᱠᱤᱨᱤᱧ ᱠᱟᱛᱮ ᱡᱚᱢ ᱦᱩᱭᱩᱜᱼᱟ᱾ ᱟᱪᱷᱟ᱾
ᱦᱩᱸ᱾ ᱮᱱᱮ ᱦᱤᱞᱚᱜ ᱚᱱᱠᱟ ᱡᱟ ᱜᱮ ᱚᱱᱟ ᱱᱤᱛᱚᱜ ᱥᱚᱢᱚᱭ ᱫᱟᱜ ᱡᱟᱹᱲᱤ ᱵᱟᱝ ᱠᱷᱟᱹᱛᱤᱨ ᱚᱱᱠᱟ ᱫᱚ ᱨᱚᱦᱚᱭ ᱦᱚᱛᱚ ᱚᱱᱮ ᱚᱱᱟ ᱜᱚᱰᱟ ᱦᱩᱲᱩ ᱜᱮᱞᱮ ᱨᱚᱦᱚᱭ ᱵᱟᱲᱟᱭᱟ ᱱᱚᱛᱮ ᱫᱚ ᱚᱱᱠᱟ ᱟᱨ ᱚᱱᱟ ᱫᱚ ᱦᱟᱸᱜ ᱞᱮ ᱨᱚᱦᱚᱭ ᱢᱟᱞᱮ ᱨᱚᱦᱚᱭᱟ ᱟᱫᱚ ᱚᱱᱠᱟᱜᱮ ᱡᱤᱵᱽᱡᱤᱭᱟᱹᱞᱤ ᱮᱢᱟᱱ ᱠᱚᱠᱚ ᱦᱤᱡᱩᱜ ᱛᱮ ᱟᱫᱚ ᱩᱱᱠᱩ ᱦᱚᱠᱚ ᱡᱚᱢ ᱠᱚᱠᱚ ᱧᱟᱢ ᱞᱮᱠᱷᱟᱱ ᱟᱫᱚ ᱚᱱᱟ ᱠᱚᱜᱮ ᱚᱱᱟ ᱠᱚᱨᱮ ᱠᱚ ᱡᱚᱢ ᱵᱟᱲᱟᱭᱟ᱾ ᱩᱱᱠᱩ ᱦᱚᱸᱠᱚ ᱵᱷᱟᱹᱲᱛᱤ ᱛᱟᱞᱮᱭᱟ ᱟᱫᱚ ᱚᱱᱠᱟᱜᱮ ᱚᱱᱠᱟ ᱜᱮ ᱟᱞᱮ ᱫᱚ ᱡᱟᱷᱟ ᱜᱮ ᱠᱟᱹᱴᱤᱡ ᱪᱟᱞᱟᱝ ᱦᱩᱭᱩᱜ ᱛᱟᱞᱮᱭᱟ ᱤᱱᱟᱹ ᱠᱚᱜᱮᱞᱮ ᱡᱚᱢ ᱵᱟᱲᱟᱭᱟ᱾
ᱟᱪᱪᱷᱟ ᱦᱮᱸ ᱛᱚ ᱱᱟᱦᱟᱜ ᱵᱩᱨᱩ ᱥᱮᱱ ᱨᱮ ᱫᱚ ᱦᱟᱸᱜ ᱟᱹᱰᱤ ᱨᱚᱠᱚᱢ ᱡᱤᱭᱟᱹᱞᱤ ᱠᱚ ᱛᱟᱦᱮᱱ ᱜᱮᱭᱟ ᱦᱟᱸᱜ ᱛᱟᱦᱚᱞᱮ ᱛᱟᱦᱚᱞᱮ ᱪᱤᱞᱤ ᱪᱤᱞᱤ ᱚᱱᱠᱟ ᱡᱤᱭᱟᱹᱞᱤ ᱠᱚ ᱛᱟᱦᱮᱱ ᱜᱮᱭᱟ ᱵᱩᱨᱩ ᱠᱚᱨᱮ
ᱞᱟᱹᱭ ᱞᱮᱠᱷᱟᱱ ᱫᱚ ᱵᱷᱟᱹᱜᱮ ᱠᱚᱜᱼᱟ᱾
ᱦᱮᱸ ᱵᱩᱨᱩ ᱨᱮᱫᱚ ᱦᱟᱸᱜ ᱢᱮᱱᱟᱜ ᱠᱚᱣᱟ ᱦᱟᱸᱜ᱾ ᱛᱟᱹᱨᱩᱵ ᱢᱮᱱᱟᱜ ᱠᱚᱣᱟ ᱦᱟᱰᱟᱨ ᱢᱮᱱᱟᱜ ᱠᱚᱣᱟ ᱛᱩᱭᱩ ᱢᱮᱱᱟᱜ ᱠᱚᱣᱟ ᱥᱩᱠᱨᱤ ᱢᱮᱱᱟᱜ ᱠᱚᱣᱟ ᱦᱟᱹᱛᱤ ᱢᱮᱱᱟᱜ ᱠᱚᱣᱟ ᱾ ᱠᱚᱣᱟ ᱡᱤᱞ ᱢᱮᱱᱟᱜ ᱠᱚᱣᱟ ᱥᱩᱠᱨᱤ ᱾ ᱢᱮᱱᱟᱜ ᱠᱚᱣᱟ ᱠᱩᱞᱟᱹᱭ ᱢᱮᱱᱟᱜ ᱠᱚᱣᱟ ᱟᱭᱢᱟ ᱞᱮᱠᱟ ᱾ ᱚᱱ ᱚᱱᱠᱟ ᱥᱮᱬᱟ ᱥᱮᱬᱟ ᱠᱟᱹᱴᱤᱡ ᱠᱟᱹᱴᱤᱡ ᱠᱚ ᱢᱮᱱᱟᱜ ᱛᱟᱠᱚᱣᱟ ᱾ ᱚᱱᱠᱟ ᱟᱫᱚ ᱢᱮᱥᱟ ᱢᱤᱥᱤ ᱠᱟᱛᱮᱫ ᱜᱮ ᱢᱮᱱᱟᱜ ᱟᱠᱟᱫ ᱞᱮᱭᱟ ᱾ ᱟᱞᱮ ᱥᱮᱱ ᱦᱚᱸ ᱚᱱᱠᱟ ᱛᱟᱨᱩᱵᱽ ᱠᱚᱠᱚ ᱦᱤᱡᱩᱜ ᱠᱟᱱᱟ ᱚᱱᱠᱟ ᱥᱮ ᱜᱟᱛᱮ ᱞᱮᱠᱟᱜᱮ ᱢᱮᱱᱟᱜ ᱟᱠᱟᱫᱟ ᱦᱟᱸᱜ ᱵᱟᱞᱮ ᱟᱞᱮ ᱵᱟᱞᱮ ᱠᱷᱚᱛᱤ ᱠᱚᱣᱟ ᱟᱠᱚ ᱦᱚᱸ ᱚᱱᱠᱟ ᱵᱟᱠᱚ ᱠᱷᱚᱛᱤ ᱞᱮᱭᱟ ᱟᱫᱚ ᱮᱱᱛᱮ ᱚᱱᱟ ᱫᱚ ᱧᱮᱞ ᱡᱚᱝ ᱛᱮ ᱵᱚᱛᱚᱨ ᱜᱮ ᱵᱩᱡᱷᱟᱹᱜᱼᱟ ᱡᱮ ᱜᱮᱮᱫ ᱢᱮ ᱢᱮ ᱚᱱᱠᱟᱛᱮ ᱩᱱᱠᱩ ᱦᱚᱸ ᱚᱱᱠᱟ ᱫᱚ ᱵᱟᱞᱮ
ᱦᱮᱸ ᱦᱮᱸ ᱢᱟᱱᱮ ᱚᱱᱠᱟ ᱜᱮ ᱛᱟᱦᱮᱸ ᱞᱮᱱᱠᱷᱟᱱ ᱫᱚ ᱢᱟᱱᱮ ᱩᱱᱤ ᱦᱚᱸᱭ ᱞᱟᱹᱭᱟ ᱦᱮᱸ ᱵᱟᱠᱚ ᱪᱤᱠᱟᱹᱭᱮᱫ ᱵᱚᱱᱟ ᱛᱟᱦᱚᱞᱮ ᱟᱢᱜᱮ ᱡᱩᱫᱤ ᱱᱤᱡᱮ ᱦᱚᱲᱜᱮ ᱡᱩᱫᱤ ᱩᱱᱠᱩ ᱜᱚᱡᱽ ᱞᱟᱜᱤᱫ ᱵᱚ ᱪᱮᱥᱴᱟᱭᱟ ᱥᱮ ᱫᱟᱞ ᱠᱚᱣᱟ ᱵᱚ ᱪᱮ ᱵᱚ ᱛᱩᱧ ᱠᱚᱣᱟᱪᱮ ᱵᱤᱥ ᱵᱚ ᱮᱢᱟᱠᱚᱣᱟ ᱛᱟᱦᱞᱮ ᱩᱱᱤ ᱦᱚᱸ ᱵᱟᱧᱪᱟᱣ ᱞᱟᱹᱜᱤᱫ ᱫᱚ ᱟᱡ ᱦᱚᱸ ᱡᱟᱦᱟᱱᱟᱜ ᱪᱤᱠᱟᱹ ᱦᱩᱭᱩᱜ ᱛᱟᱭᱟ ᱞᱮᱭᱟᱭ ᱦᱮᱸ ᱤᱧᱮ ᱜᱩᱡᱤᱧ ᱠᱟᱱᱟ ᱛᱟᱦᱱᱮ ᱤᱧ ᱦᱚᱸ ᱵᱟᱧᱪᱟᱜ ᱞᱟᱹᱜᱤᱫ ᱛᱟᱦᱱᱮ ᱦᱚᱲᱦᱚᱭ ᱠᱷᱩᱚᱴᱛᱤ ᱫᱟᱲᱮᱭᱟᱵᱚᱱᱟ ᱜᱮᱨ ᱠᱚ ᱵᱚᱱᱟ ᱠᱚ ᱜᱚᱡᱽ ᱠᱮᱵᱚᱱᱟ ᱠᱚ ᱢᱟᱱᱮ ᱾ ᱚᱱᱠᱟ ᱦᱩᱭᱩᱜ ᱜᱮᱭᱟ ᱛᱟᱦᱚᱞᱮ ᱚᱱᱠᱟ ᱱᱤᱡᱮᱜ ᱜᱮ ᱡᱩᱫᱤ ᱵᱟᱝ ᱞᱟᱜᱟᱜᱼᱟ ᱛᱟᱦᱚᱞᱮ ᱩᱱᱠᱩ ᱠᱚ ᱢᱚᱱᱮᱭᱟ ᱦᱮᱸ ᱵᱷᱟᱹᱜᱤ ᱜᱮᱭᱟ ᱠᱚ ᱵᱟᱠᱚ ᱞᱟᱜᱟᱜᱼᱟ ᱛᱟᱦᱚᱞᱮ ᱟᱠᱚ ᱦᱚᱸ ᱴᱷᱤᱠ ᱜᱮᱠᱚ ᱛᱟᱦᱮᱱᱟ ᱾ ᱡᱟᱦᱟᱸᱟᱭ ᱩᱱᱟᱜ ᱡᱮ ᱦᱚᱴᱟᱛ ᱫᱚ ᱱᱦᱟᱜ ᱵᱟᱠᱚ ᱞᱟᱜᱟᱣ ᱜᱚᱫᱚᱜᱼᱟ ᱡᱮ ᱾ ᱩᱱᱠᱩ ᱦᱚᱸ ᱚᱵᱞᱟ ᱡᱤᱱᱤᱥ ᱠᱟᱱᱟ ᱠᱚ ᱡᱮ ᱧᱮᱞ ᱜᱚᱫ ᱠᱮᱫ ᱢᱮᱭᱟᱭ ᱟᱢᱮ ᱜᱮᱨ ᱜᱚᱫ ᱠᱮᱫ ᱢᱮᱟᱭ ᱛᱟᱦᱚᱞᱮ ᱚᱱᱠᱟ ᱫᱚ ᱱᱟᱜ ᱵᱟᱝ ᱦᱩᱭᱩᱜ ᱾ ᱜᱮ ᱩᱱᱟᱹᱜ ᱦᱚᱴᱟᱛ ᱫᱚ ᱛᱟᱦᱚᱞᱮ ᱟᱯᱮᱥᱮᱱ ᱫᱚ ᱱᱟᱜ ᱡᱤᱵᱽ ᱡᱤᱭᱟᱹᱞᱤ ᱠᱚᱛᱮ ᱫᱚ ᱱᱟᱜ ᱫᱚᱢᱮ ᱜᱮ ᱢᱮᱱᱟᱜ ᱵᱟᱲᱟ ᱠᱚᱣᱟ ᱵᱟᱝ?
ᱦᱮ ᱚᱱᱠᱟ ᱫᱚ ᱥᱚᱵ ᱥᱚᱢᱚᱭ ᱫᱚ ᱚᱱᱠᱟ ᱵᱟᱠᱚ ᱩᱰᱩᱠᱚᱜᱼᱟ ᱚᱱᱠᱟ ᱾ ᱚᱱᱟ ᱠᱚᱨᱮ ᱜᱮᱠᱚ ᱪᱠᱱᱟᱜ ᱦᱚᱲ ᱠᱚᱦᱚᱸ ᱾ ᱮ ᱠᱚ ᱵᱷᱡᱟᱭᱮᱫᱟ ᱫᱟᱜ ᱧᱩ ᱠᱚ ᱵᱟᱠᱚ ᱧᱟᱢᱚᱜᱼᱟ ᱾ ᱟᱨ ᱡᱟᱦᱱᱟᱜ ᱚᱱᱠᱟ ᱡᱚᱢᱟᱜᱼᱟ ᱴ ᱵᱟᱹᱱᱩᱜ ᱟ ᱡᱟᱭ ᱡᱚᱢ ᱵᱟᱲᱟ ᱠᱟᱛᱮᱫ ᱡᱟᱦᱟᱸ ᱜᱮᱞᱮ ᱥᱟᱨᱡ ᱤᱫᱤᱜᱼᱟ ᱚᱱᱟ ᱠᱚᱜᱮᱞᱮ ᱮᱢ ᱵᱟᱲᱟᱣᱟᱠᱚ ᱠᱟᱱᱟ ᱾ ᱚᱱᱠᱟ ᱞᱮ ᱵᱮᱵᱚᱥᱛᱟ ᱟᱠᱟᱫ ᱢᱤᱫᱴᱟᱝ ᱰᱚᱵᱷᱟᱜ ᱞᱮᱠᱟᱛᱮ ᱛᱮᱭᱟᱨ ᱟᱠᱟᱫ ᱠᱚᱣᱟ ᱚᱱᱟ ᱨᱮᱜᱮ ᱚᱸᱰᱮ ᱜᱮ ᱫᱟᱜ ᱞᱮ ᱡᱚᱛᱚ ᱯᱚᱨᱜᱮ ᱡᱚᱦᱟᱨ ᱪᱮᱫ ᱛᱮᱠᱚ ᱧᱩ ᱦᱟᱹᱴᱤᱧᱟ ᱚᱱᱟᱜᱮ ᱤᱱᱟᱹᱜᱤ ᱦᱟᱸᱜ ᱡᱤᱣᱤ ᱵᱟᱧᱪᱟᱣ ᱞᱮᱠᱟ ᱧᱩ ᱦᱟᱹᱴᱤᱧ ᱡᱚᱸᱜᱟ ᱾
ᱟᱪᱪᱷᱟ ᱟᱪᱪᱷᱟ ᱦᱮᱸ ᱦᱮᱸ ᱟᱹᱰᱤ ᱵᱷᱟᱹᱜᱤ ᱜᱮ ᱢᱟᱱᱮ ᱯᱮ ᱩᱭᱦᱟᱹᱨ ᱟᱠᱟᱫᱟ ᱡᱮ ᱾ ᱡᱤᱭᱟᱹᱞᱤ ᱵᱟᱨᱮ ᱛᱮᱫᱚ ᱢᱟᱱᱮ ᱮᱴᱟᱜ ᱟᱛᱩ ᱠᱚᱨᱮ ᱫᱚ ᱱᱟᱜ ᱧᱮᱞ ᱠᱟᱱᱟ ᱠᱚᱢ ᱵᱮᱥᱤ ᱡᱤᱭᱟᱹᱞᱤ ᱠᱩ ᱧᱮᱞ ᱞᱮᱠᱷᱟᱱ ᱠᱚ ᱜᱚᱡ ᱠᱚᱣᱟ ᱛᱩᱧ ᱜᱚᱡ ᱠᱚᱣᱟ ᱠᱚ ᱢᱟᱱᱮ ᱩᱱᱠᱩᱣᱟᱜ ᱡᱤᱞ ᱠᱚᱠᱚ ᱡᱚᱢᱟ ᱾ ᱛᱟᱦᱚᱞᱮ ᱟᱯᱮ ᱫᱚ ᱱᱟᱜ ᱫᱚᱢᱮ ᱵᱷᱟᱜᱤ ᱜᱮ ᱡᱤᱭᱟᱹᱞᱤ ᱯᱚᱠᱠᱷᱮ ᱫᱚ ᱢᱟᱱᱮ ᱦᱮᱸ ᱠᱩᱥᱤ ᱥᱮ ᱨᱟᱹᱥᱠᱟᱹ ᱠᱤ ᱵᱟᱝ ᱫᱩᱞᱟᱹᱲ ᱢᱮᱱᱟᱜ ᱛᱟᱯᱮ ᱜᱮᱭᱟ ᱡᱮ ᱡᱤᱭᱟᱹᱞᱤ ᱵᱟᱯᱮ ᱜᱚᱡᱮᱫ ᱠᱚᱣᱟ ᱟᱨᱦᱚᱸ ᱩᱱᱠᱩ ᱵᱟᱠᱷᱨᱟ ᱦᱮᱸ ᱡᱚᱢᱟᱜ ᱧᱩᱣᱟᱜ ᱠᱚᱯᱮ ᱡᱚᱜᱟᱲ ᱮᱫᱟ ᱾ ᱛᱟᱦᱚᱞᱮ ᱫᱚᱢᱮ ᱵᱷᱟᱜᱤ ᱠᱟᱛᱷᱟ ᱜᱮ, ᱟᱞᱮ ᱥᱮᱱ ᱫᱚ ᱱᱟᱜ ᱱᱚᱝᱠᱟ ᱦᱮᱸ ᱞᱟᱹᱭᱵᱤᱱ
ᱢᱟᱱᱮ ᱩᱱᱠᱩ ᱦᱚᱛᱚ ᱟᱵᱚ ᱞᱮᱠᱟᱱ ᱢᱟᱱᱢᱤ ᱞᱮᱠᱟᱱ ᱡᱤᱭᱟᱹᱞᱤ ᱠᱟᱱᱟᱭ, ᱩᱱᱤ ᱦᱚᱸ ᱡᱩᱫᱤ ᱟᱡ ᱛᱮᱢ ᱛᱟᱦᱚᱞᱮ ᱠᱷᱟᱱ ᱦᱚᱸ ᱯᱚᱨᱮ ᱛᱮ ᱦᱚᱸ ᱚᱱᱠᱟ ᱜᱮ ᱱᱤᱡᱮ ᱦᱚᱸ ᱢᱮᱭᱟ ᱦᱮ ᱥᱮ ᱟᱨᱦᱚ ᱱᱚᱝᱠᱟ ᱨᱮᱜᱮᱡ ᱡᱟᱞᱟ ᱛᱮ ᱡᱩᱫᱤ ᱟᱢ ᱦᱚᱸ ᱩᱱᱤᱢ ᱡᱚᱢᱮᱭᱟ, ᱛᱟᱯᱚᱨ ᱩᱱᱤ ᱦᱚᱛᱚ ᱨᱮᱸᱜᱮᱡ ᱡᱟᱞᱟ ᱛᱮ ᱟᱢ ᱦᱚᱸᱛᱚᱭ ᱠᱷᱩᱛᱤ ᱫᱟᱲᱮᱭᱟᱢᱟ ᱾ ᱚᱱᱠᱟ ᱠᱷᱩᱛᱤ ᱠᱷᱩᱛᱤ ᱨᱮᱜᱮ ᱛᱟᱦᱮᱱᱟ ᱛᱟᱦᱞᱮ ᱟᱵᱚ ᱟᱵᱚᱱ ᱱᱚᱣᱟᱵᱚᱱ ᱪᱮᱫ ᱠᱟ ᱱᱟᱜ ᱵᱚᱱ ᱛᱟᱦᱮᱱᱟ?
ᱦᱮᱸ ᱦᱮᱸ ᱮᱠᱫᱚᱢ ᱮᱠᱫᱚᱢ ᱱᱚᱣᱟ ᱫᱚ ᱥᱟᱹᱨᱤ ᱠᱟᱛᱷᱟ ᱜᱮ ᱾ ᱡᱮ ᱦᱮᱸ ᱟᱡ ᱦᱚ ᱡᱩᱫᱤᱢ ᱠᱷᱚᱛᱤᱭᱮᱭᱟ ᱟᱡ ᱦᱚᱸ ᱠᱷᱚᱛᱤ ᱢᱮᱭᱟ ᱛᱟᱦᱚᱞᱮ ᱟᱵᱚ ᱫᱚ ᱱᱟᱜ ᱚᱱᱠᱟ ᱫᱚ ᱛᱟᱦᱞᱮ ᱵᱟᱵᱚ ᱛᱟᱦᱮᱸ ᱫᱟᱲᱮᱭᱟᱜ-ᱟ ᱟᱵᱚ ᱦᱚᱸ ᱩᱱᱠᱩ ᱱᱤᱭᱮ ᱛᱮ ᱦᱟᱱᱮ ᱡᱤᱣᱤ ᱞᱩᱠᱩ ᱞᱩᱼ ᱼᱠᱩᱫ ᱜᱮ ᱛᱟᱦᱮᱱ ᱛᱟᱵᱚᱱᱟ ᱦᱮᱸ ᱪᱤᱠᱟᱹ ᱜᱚᱫᱤᱧ ᱪᱚᱝ ᱠᱚ ᱡᱚᱢ ᱜᱚᱫᱤᱧ‌ ᱟᱠᱚ ᱢᱟᱱᱮ ᱢᱤᱫ ᱵᱤᱨ ᱵᱩᱨᱩ ᱫᱟᱬᱟ ᱦᱚᱸ ᱠᱟᱹᱴᱤᱡ ᱵᱚᱛᱚᱨ ᱜᱮᱢ ᱵᱩᱡᱷᱟᱹᱣᱟ ᱾ ᱟᱨ ᱟᱠᱚ ᱦᱚᱸ ᱡᱮ ᱠᱟᱹᱴᱤᱡ ᱵᱤᱨ ᱵᱩᱨᱩ ᱨᱮ ᱥᱟᱱᱛᱤ ᱧᱚᱜ ᱫᱚ ᱵᱟᱠᱚ ᱛᱟᱦᱮᱸ ᱫᱟᱲᱮᱭᱟᱜᱼᱟ ᱾ ᱦᱮᱸ ᱛᱤᱨᱮ ᱪᱚ ᱦᱟᱸᱜ ᱚᱠᱟ ᱥᱮᱱ ᱠᱷᱚᱱ ᱠᱚ ᱛᱩᱧ ᱢᱤᱭᱟ ᱠᱚ ᱥᱮ ᱠᱚ ᱫᱟᱞ ᱜᱩᱡᱤᱧᱟ ᱛᱟᱱᱟ ᱩᱱᱤ ᱦᱚᱸ ᱚᱱᱠᱟ ᱵᱚᱛᱚᱨ ᱛᱮ ᱡᱤᱣᱤ ᱠᱚ ᱞᱩᱠᱩᱫ ᱞᱩᱠᱩᱫ ᱟᱛᱮ ᱜᱮ ᱛᱟᱦᱮᱱᱟ ᱛᱟᱦᱚᱞᱮ ᱩᱱᱟᱹᱜ ᱢᱟᱱᱮ ᱵᱷᱟᱹᱜᱤ ᱢᱚᱱᱮ ᱛᱮᱫᱚ ᱦᱟᱸᱜ ᱩᱱᱤ ᱦᱚᱸ ᱵᱟᱭ ᱫᱟᱬᱟ ᱵᱟᱲᱟᱭᱟ ᱥᱮ ᱟᱵᱚ ᱦᱚᱸ ᱡᱮ ᱢᱤᱫᱴᱟᱝ ᱵᱷᱟᱹᱜᱤ ᱢᱚᱱᱮ ᱠᱟᱼ ᱼᱛᱮ ᱵᱚ ᱫᱟᱬᱟᱱᱟ ᱦᱮ ᱵᱟᱹᱧ ᱪᱤᱠᱟᱹᱜ-ᱟ ᱵᱟᱹᱧ ᱪᱮᱫ ᱱᱚᱣᱟ ᱠᱚ ᱵᱟᱝ ᱦᱩᱭᱩᱜ ᱛᱤᱧᱟᱹ ᱛᱟᱦᱚᱞᱮ ᱚᱱᱟ ᱢᱟᱱᱮ ᱠᱟᱛᱮ ᱫᱚ ᱵᱤᱨᱵᱩᱨᱩ ᱫᱚ ᱵᱟᱢ ᱫᱟᱬᱟ ᱫᱟᱲᱮᱭᱟᱜᱼᱟ ᱾
ᱚᱱᱠᱟ ᱛᱟᱦᱚᱞᱮ ᱡᱩᱫᱤ ᱛᱟᱦᱚᱞᱮ ᱠᱷᱟᱱᱫᱚ ᱛᱟᱦᱮᱸ ᱞᱮᱱᱠᱷᱟᱱ ᱟᱵᱚᱣᱟᱜ ᱦᱚᱸ ᱵᱷᱟᱜᱤ ᱦᱩᱭᱩᱜ-ᱟ ᱛᱟᱦᱮᱱᱟ ᱩᱱᱠᱩ ᱡᱮ ᱩᱱᱤ ᱦᱚ ᱵᱟᱠᱚ ᱩᱱᱠᱩ ᱥᱟᱞᱟᱜ ᱦᱚ ᱠᱷᱮᱞ ᱟᱭ ᱠᱷᱮᱞ ᱟᱭ ᱠᱷᱮᱞ ᱠᱚ ᱜᱟᱱᱚᱜᱼᱟ ᱩᱱᱠᱩ ᱥᱟᱞᱟᱜ ᱧᱟᱯᱟᱢ ᱞᱮᱱᱠᱷᱟᱱ ᱩᱱᱠᱩ ᱦᱚᱸ ᱚᱱᱠᱟ ᱵᱟᱠᱚ ᱨᱟᱹᱜᱤᱜᱼᱟ ᱥᱮ ᱵᱟᱠᱚ
ᱦᱮᱸ ᱦᱮᱸ ᱮᱠᱫᱚᱢ ᱮᱠᱫᱚᱢ ᱮᱠᱫᱚᱢ ᱥᱟᱹᱨᱤ ᱠᱟᱛᱷᱟ ᱜᱮ ᱟᱞᱮ ᱥᱮᱫ ᱫᱚ ᱱᱟᱦᱟᱜ ᱱᱚᱜᱼᱚᱭ ᱟᱯᱮ ᱥᱮᱫ ᱨᱮ ᱡᱮᱢᱚᱱ ᱪᱮᱫ ᱠᱟ ᱡᱤᱭᱟᱹᱞᱤ ᱠᱚ ᱵᱤᱱ ᱞᱟᱹᱭ ᱠᱮᱫ ᱠᱚᱣᱟ ᱢᱟᱱᱮ ᱟᱹᱰᱤ ᱰᱷᱮᱨ ᱢᱮᱱᱟᱜ ᱠᱚᱣᱟ ᱾ ᱢᱟᱱᱮ ᱧᱮᱞ ᱡᱚᱝ ᱛᱮᱦᱚᱸ ᱠᱟᱹᱴᱤᱡ ᱨᱟᱹᱥᱠᱟᱹ ᱧᱚᱜ ᱵᱩᱡᱷᱟᱹᱜ-ᱟ ᱱᱩᱠᱩ ᱱᱩᱠᱩ ᱡᱤᱭᱟᱹᱞᱤ ᱱᱮᱛᱟᱨ ᱦᱚᱸ ᱢᱮᱱᱟᱜ ᱠᱚ ᱜᱮᱭᱟ ᱱᱚᱛᱮ ᱨᱮ ᱾ ᱟᱞᱮ ᱥᱮᱱ ᱫᱚ ᱱᱟᱜ ᱚᱱᱠᱟ ᱫᱚ ᱱᱟᱜ ᱩᱱᱟᱹᱜ ᱥᱮᱬᱟ ᱥᱮᱬᱟ ᱡᱤᱭᱟᱹᱞᱤ ᱠᱚ ᱫᱚ ᱦᱟᱸᱜ ᱠᱚ ᱪᱟᱵᱟ ᱤᱫᱤ ᱜᱚᱫ ᱟᱠᱟᱱᱟ ᱢᱟᱱᱮ ᱵᱟᱝ ᱠᱚ ᱧᱮᱞ ᱧᱟᱢᱚᱜ ᱠᱟᱱᱟ ᱱᱮᱛᱟᱨ ᱫᱚ ᱩᱱᱟᱹᱜ ᱢᱟᱨᱟᱝ ᱢᱟᱨᱟᱝ ᱡᱤᱭᱟᱹᱞᱤ ᱠᱚ ᱫᱚ
ᱞᱮᱭᱟ ᱡᱚᱛᱚ ᱦᱚᱲ ᱜᱮ ᱾ ᱚᱠᱚᱭ ᱦᱚᱸ ᱚᱱᱠᱟ ᱮᱴᱠᱮᱴᱚᱬᱮ ᱵᱟᱝ ᱦᱩᱭᱩᱜ ᱛᱟᱠᱚᱣᱟ ᱡᱤᱭᱟᱹᱞᱤ ᱠᱚ ᱜᱚᱡ ᱩᱱᱠᱩ ᱦᱚᱸᱞᱮ ᱢᱟᱱᱟ ᱟᱞᱚ ᱯᱮ ᱜᱚᱡ ᱠᱚᱣᱟ ᱩᱱᱠᱩ ᱫᱚ ᱟᱞᱮ ᱜᱮᱞᱮ ᱫᱚᱦᱚ ᱠᱟᱜ ᱠᱚᱣᱟ ᱟᱵᱚ ᱱᱚᱣᱟ ᱯᱚᱨᱮ ᱛᱮᱫᱚ ᱪᱮᱫ ᱞᱮᱠᱟ ᱡᱷᱚᱛᱚ ᱡᱤᱭᱟᱹᱞᱤ ᱵᱚᱱ ᱜᱚᱡ ᱪᱟᱵᱟ ᱠᱚᱣᱟ ᱛᱟᱦᱞᱮ ᱠᱷᱟᱱ ᱢᱟ ᱡᱟᱦᱟ ᱱᱟᱜ ᱚᱥᱩᱵᱤᱫᱷᱟ ᱡᱩᱫᱤ ᱮᱴᱠᱮᱴᱚᱬᱮ ᱦᱩᱭ ᱞᱮᱱ ᱠᱷᱟᱱ ᱟᱵᱚ ᱪᱮᱛᱟᱱ ᱨᱮ ᱫᱟᱭᱟ ᱫᱩᱞᱟᱹᱲ ᱡᱩᱫᱤ ᱚᱱᱟ ᱵᱩᱡᱷᱟᱹᱣ ᱠᱟᱛᱮ ᱡᱟᱦᱟᱱᱟᱜ ᱟᱹᱜᱩ ᱫᱟᱲᱮᱭᱟᱜᱼᱟ ᱚᱱᱟ ᱫᱚ ᱦᱩᱭᱩᱜᱼᱟ
ᱦᱮᱸ ᱦᱮᱸ ᱮᱠᱫᱚᱢ ᱮᱠᱫᱚᱢ ᱮᱠᱫᱚᱢ ᱾ ᱢᱟᱱᱮ ᱟᱯᱮ ᱞᱮᱠᱟᱱ ᱡᱮᱢᱚᱱ ᱟᱯᱮ ᱪᱮᱫ ᱠᱟ ᱯᱮ ᱩᱭᱦᱟᱹᱨ ᱠᱟᱫᱟ ᱡᱮ ᱡᱤᱭᱟᱹᱞᱤ ᱱᱤᱭᱟᱹ ᱢᱟᱱᱮ ᱟᱹᱰᱤ ᱜᱟᱱ ᱩᱱᱠᱩ ᱥᱟᱵᱫᱟᱱ ᱨᱮᱯᱮ ᱫᱚᱦᱚᱭᱮᱫ ᱠᱚᱣᱟ ᱮᱴᱟᱜ ᱦᱚᱲ ᱦᱮᱡ ᱠᱟᱛᱮ ᱡᱮ ᱵᱟᱯᱮ ᱜᱚᱡ ᱠᱚ ᱨᱮᱦᱚ ᱚᱱᱠᱟ ᱜᱮ ᱡᱩᱫᱤ ᱜᱚᱴᱟ ᱫᱤᱥᱚᱢ ᱜᱮ ᱱᱚᱝᱠᱟ ᱜᱮᱵᱚᱱ ᱩᱭᱟᱦᱟᱹᱨ ᱠᱮᱭᱟ ᱡᱮ ᱡᱤᱭᱟᱹᱞᱤ ᱪᱮᱛᱟᱱ ᱨᱮ ᱱᱩᱱᱟᱹᱜ ᱢᱟᱱᱮ ᱱᱩᱠᱩ ᱩᱱᱟᱹᱜ ᱵᱟᱝ ᱠᱚ ᱪᱟᱵᱟ ᱜᱚᱫ ᱠᱚᱣᱟ ᱡᱮᱢᱚᱱ ᱟᱞᱮ ᱥᱮᱫ ᱫᱚ ᱢᱤᱫ ᱴᱟ. ᱝ ᱚᱱᱠᱟᱱ ᱡᱤᱭᱟᱹᱞᱤ ᱜᱮ ᱵᱟᱝ ᱠᱚ ᱧᱮᱞ ᱧᱟᱢᱚᱜᱼᱟ ᱥᱮᱬᱟ ᱪᱷᱴᱳ ᱠᱷᱟᱴᱳ ᱠᱩᱞᱟᱹᱭ ᱠᱚ ᱩᱱᱠᱩ ᱠᱚ ᱠᱟᱹᱴᱤᱡ ᱠᱚ ᱧᱮᱞ ᱧᱟᱢᱟ ᱛᱩᱲ ᱠᱚ ᱪᱮᱬᱮ ᱠᱚ ᱛᱚᱵᱩ ᱱᱩᱠᱩ ᱛᱟᱭᱚᱢ ᱨᱮᱱ ᱦᱚᱲ ᱫᱚᱢᱮ ᱠᱚ ᱪᱷᱩᱴᱟᱹᱣ ᱚᱠᱚᱭ ᱫᱚ ᱜᱚᱡ ᱞᱟᱹᱜᱤᱫ ᱡᱚᱢ ᱞᱟᱹᱜᱤᱫ ᱛᱟᱱᱮ ᱩᱱᱟᱹᱜ ᱫᱚᱱᱟᱜ ᱡᱤᱭᱟᱹᱞᱤ ᱟᱫᱚ ᱱᱚᱜ ᱚᱭ ᱟᱵᱚ ᱡᱮᱢᱚᱱ